ᱡᱚᱦᱟᱨ ᱜᱮ ᱟᱸᱡᱚᱢᱚᱜ ᱠᱟᱱᱟ ᱵᱚᱭᱦᱟ
ᱟᱸᱡᱚᱢ ᱟᱸᱡᱚᱢᱚᱜ ᱠᱟᱱ ᱜᱮᱭᱟ ᱟᱹᱰᱤ ᱥᱟᱯᱷᱟ ᱥᱟᱹᱯᱷᱤ ᱠᱞᱤᱭᱟᱨ ᱥᱩᱨ ᱨᱮ ᱟᱸᱡᱚᱢᱚᱜ ᱠᱟᱱᱟ ᱡᱟᱦᱟᱸ ᱨᱮ ᱦᱮᱱᱟᱜ ᱵᱮᱱᱟ ᱚᱸᱰᱮ ᱜᱮ ᱫᱩᱲᱩᱵ ᱛᱟᱦᱮᱱ ᱵᱮᱱ
ᱮᱠᱫᱚᱢ ᱴᱷᱤᱠ ᱛᱚᱵᱮ ᱡᱟᱦᱟᱸᱨᱮ ᱢᱮᱱᱟᱜ ᱟᱠᱟᱫ ᱞᱤᱧᱟᱹ ᱚᱸᱰᱮ ᱜᱮᱞᱤᱧ ᱫᱩᱲᱩᱵ ᱛᱟᱦᱮᱱᱟ
ᱦᱳᱭ ᱟᱫᱚ ᱦᱟᱸᱜ ᱪᱮᱫᱞᱟᱝ ᱢᱮᱱᱮᱫ ᱛᱟᱦᱮᱱᱟ
ᱟᱪᱪᱷᱟ ᱦᱳᱭ ᱮᱱᱟᱱ ᱫᱚ ᱡᱟᱦᱱᱟᱜ ᱜᱮ ᱪᱤᱠᱟᱹᱣ ᱟᱠᱟᱱ ᱟᱪᱪᱷᱟ ᱚᱱᱟ ᱠᱟᱹᱢᱤ ᱤᱫᱤ ᱠᱟᱛᱮᱜ ᱞᱟᱝ ᱜᱟᱞᱢᱟᱨᱟᱣ ᱞᱮᱜᱮ ᱛᱚ ᱮᱱᱟᱱ ᱤᱧᱮᱢ ᱠᱩᱞᱤᱧ ᱠᱟᱱ ᱛᱟᱦᱮᱸᱫ ᱤᱭᱟᱹ ᱦᱚᱸᱚᱭ ᱱᱚᱣᱟ ᱴᱨᱟᱱᱥᱠᱨᱤᱯᱥᱮᱱ ᱠᱟᱹᱢᱤ ᱫᱚ ᱚᱠᱟ ᱞᱮᱠᱟᱨᱮ ᱧᱟᱢᱚᱜᱼᱟ ᱳᱻ ᱱᱚᱣᱟᱨᱮᱫᱚ ᱦᱩᱸ ᱱᱚᱣᱟ ᱫᱚ ᱦᱟᱸᱜ ᱟᱢ ᱫᱚ ᱮᱱᱠᱷᱟᱱ ᱚᱱᱟ ᱴᱮᱱᱤᱝ ᱵᱷᱤᱰᱭᱳᱢ ᱧᱮᱞ ᱟᱠᱟᱟ ᱛᱚ
ᱟᱸᱻ ᱩᱢᱻ ᱵᱟᱝ ᱡᱟᱹᱱᱤᱡ
ᱚ ᱵᱟᱢ ᱧᱮᱞ ᱠᱟᱫᱟ ᱮᱱᱠᱷᱟᱱ ᱦᱳᱭ ᱚᱱᱟ ᱢᱤᱫ ᱫᱷᱟᱣ ᱧᱮᱞ ᱡᱟᱨᱩᱲ ᱠᱟᱱ ᱛᱟᱢᱟ ᱟᱨ ᱱᱚᱣᱟ ᱴᱨᱟᱱᱥᱠᱤᱯ ᱥᱮᱱ ᱠᱟᱹᱢᱤ ᱫᱚ ᱱᱚᱣᱟ ᱡᱟᱦᱟᱸ ᱠᱚᱞ ᱨᱮᱠᱚᱨᱰᱤᱝ ᱠᱟᱹᱢᱤᱢ ᱠᱚᱨᱟᱣ ᱠᱟᱫᱟ ᱱᱚᱣᱟ ᱯᱩᱨᱟᱹᱣ ᱛᱟᱭᱱᱚᱢ ᱜᱮ ᱦᱟᱸᱜ ᱚᱱᱟ ᱫᱚ ᱧᱟᱢᱚᱜᱼᱟ
ᱟ ᱟᱨ ᱱᱚᱣᱟ ᱫᱚ ᱱᱮᱛᱚᱜ ᱱᱤᱭᱟᱹ ᱟᱴᱷᱨᱚᱴᱤ ᱱᱚᱣᱟ ᱢᱮᱥᱟ ᱩᱱᱤᱥᱴᱤ ᱠᱚᱞ ᱦᱩᱭᱩᱜ ᱠᱟᱱ ᱛᱟᱹᱞᱤᱧᱟ ᱦᱟᱸᱜ
ᱚ ᱟᱪᱪᱷᱟ ᱦᱳᱭ ᱦᱳᱭ ᱟᱫᱚ ᱱᱚᱣᱟ ᱡᱚᱠᱷᱚᱱ ᱜᱮ ᱦᱟᱸᱜ ᱯᱩᱨᱟᱹᱜ ᱛᱟᱢᱟ ᱡᱚᱠᱷᱚᱱ ᱜᱮ ᱠᱚᱨᱟᱣ ᱵᱟᱝ ᱜᱟᱱᱚᱜ ᱛᱟᱢᱟ ᱩᱱᱦᱟᱸᱜ ᱚᱸᱰᱮ ᱡᱟᱦᱟᱸ ᱜᱨᱩᱯ ᱢᱮᱱᱟᱜ ᱠᱟᱫ ᱛᱟᱵᱚᱱᱟ ᱚᱱᱟ ᱨᱮᱱᱟᱜ ᱰᱤᱥᱠᱤᱯᱥᱚᱱ ᱨᱮ ᱢᱤᱫᱴᱮᱱ ᱞᱤᱝᱠ ᱢᱮᱱᱟᱜ-ᱟ ᱦᱩᱸ ᱦᱩᱸ ᱡᱟᱦᱟᱸ ᱫᱚ ᱦᱩᱭᱩᱜ ᱠᱟᱱᱟ ᱮᱸᱻ ᱮᱠᱥᱚ ᱟᱥᱤ ᱴᱟᱲᱟᱝ ᱯᱩᱨᱟᱹᱣ ᱞᱮᱱᱠᱷᱟᱱ ᱤᱱᱟᱹ ᱛᱟᱭᱱᱚᱢ ᱟᱢ ᱚᱱᱟ ᱯᱷᱚᱨᱚᱢᱮᱢ ᱯᱷᱤᱞᱟᱯ ᱠᱮᱫᱟ ᱤᱱᱟᱹ ᱛᱟᱭᱱᱚᱢ ᱪᱮᱫ ᱮᱢ ᱪᱤᱠᱟᱹᱭᱟ ᱮᱸ ᱫᱤᱱᱟᱹᱢ ᱦᱤᱞᱳᱜ ᱟᱵᱚ ᱡᱟᱦᱟᱸ ᱮᱭᱟᱭ ᱴᱟᱲᱟᱝ ᱚᱠᱛᱚ ᱡᱟᱦᱟᱸ ᱜᱟᱯᱟᱞ ᱢᱟᱨᱟᱣ ᱦᱩᱭᱩᱜ ᱠᱟᱱ ᱛᱟᱵᱚᱱᱟ ᱦᱮᱸᱥᱮ ᱚᱱᱟᱨᱮᱢ ᱡᱚᱭᱮᱱᱟ ᱡᱚᱭᱮᱱ ᱠᱟᱛᱮᱜ ᱤᱱᱟᱹ ᱛᱟᱭᱱᱚᱢ ᱚᱸᱰᱮ ᱢᱟᱱᱮ ᱞᱟᱭᱤᱯ ᱪᱟᱨᱴ ᱨᱮ ᱚᱸᱰᱮ ᱢᱤᱫᱴᱮᱱ ᱜᱩᱜᱩᱞ ᱯᱷᱚᱢ ᱯᱷᱤᱞᱟᱯ ᱨᱮᱱᱟᱜ ᱞᱤᱝᱠ ᱠᱚ ᱮᱢᱚᱜᱼᱟ ᱚᱱᱟᱢ ᱯᱮᱨᱮᱡ ᱞᱮᱱᱠᱷᱟᱱ ᱯᱮᱨᱮᱡ ᱞᱮᱠᱷᱟᱱ ᱤᱱᱟᱹᱛᱟᱭᱢ ᱛᱟᱞᱦᱮ ᱠᱷᱟᱱᱜᱮ ᱟᱢᱟᱜ ᱮᱴᱮᱱᱰᱮᱱᱥ ᱦᱩᱭᱩᱜ-ᱟ ᱛᱚᱠᱷᱚᱱ ᱟᱢᱟᱜ ᱧᱩᱛᱩᱢ ᱠᱚ ᱞᱟᱹᱭᱟ ᱮᱱᱠᱷᱟᱱᱜᱮ ᱡᱩᱫᱤ ᱜᱮ ᱟᱢᱟᱜ ᱧᱩᱛᱩᱢ ᱠᱚ ᱞᱟᱹᱭ ᱠᱮᱫᱟ ᱮᱱᱠᱷᱟᱱ ᱜᱮ ᱫᱚᱥᱟᱨ ᱦᱤᱞᱳᱜ ᱵᱟᱝ ᱠᱷᱟᱱ ᱵᱟᱨᱯᱮ ᱫᱤᱱ ᱛᱮᱜᱮ ᱟᱢ ᱚᱱᱟ ᱴᱟᱠᱥ ᱠᱚ ᱮᱢᱟᱢᱟ ᱴᱨᱟᱱᱥᱠᱤᱯᱥᱮᱱ ᱨᱮᱱᱟᱜ ᱤᱱᱟᱹ ᱛᱟᱭᱱᱚᱢ ᱟᱢ ᱚᱱᱟᱨᱮ ᱠᱟᱹᱢᱤᱢ ᱮᱛᱚᱦᱚᱵ ᱫᱟᱲᱮᱜ-ᱟ
ᱟᱪᱪᱷᱟ ᱟᱭᱢᱟ ᱟᱭᱢᱟ ᱥᱟᱨᱦᱟᱣ ᱱᱚᱣᱟ ᱵᱟᱲᱟᱭ ᱵᱟᱹᱭᱵᱟᱹᱭ ᱛᱮ ᱟᱹᱰᱤ ᱵᱷᱟᱹᱜᱤ ᱞᱤᱧ ᱵᱩᱡᱽ ᱠᱮᱫᱟ ᱟᱹᱞᱤᱧ ᱞᱤᱧ ᱪᱤᱱᱛᱟᱹ ᱵᱟᱲᱟᱭᱮᱫ ᱛᱟᱦᱮᱱᱟ ᱚᱠᱟᱨᱮ ᱪᱤᱠᱟᱹ ᱛᱤᱞᱤᱧ ᱧᱮᱞᱟ ᱪᱤᱠᱟᱹ ᱛᱤᱞᱤᱧ ᱢᱟᱱᱮ ᱴᱨᱮᱱᱤᱝ ᱵᱷᱤᱰᱤᱭᱳ ᱵᱟᱹᱞᱤᱧ ᱧᱮᱞ ᱟᱠᱟᱫᱟ ᱚᱱᱠᱟ ᱫᱚ ᱚᱱᱮ ᱢᱤᱫ ᱴᱟᱝ ᱫᱟᱫᱟ ᱦᱚᱲᱞᱤᱧ ᱠᱩᱞᱤ ᱠᱮᱫᱮᱭᱟ ᱪᱮᱫ ᱞᱮᱠᱟᱛᱮ ᱪᱤᱠᱟᱹᱭ ᱦᱩᱭᱩᱜ-ᱟ ᱵᱟᱝ ᱪᱤᱠᱟᱹᱭ ᱦᱩᱭᱩᱜ-ᱟ ᱟᱫᱚ ᱩᱱᱤᱜᱤ ᱞᱟᱹᱭᱟᱜ ᱞᱤᱧᱟᱹᱭ ᱛᱟᱯᱚᱨᱮ ᱩᱱᱟᱹᱜ ᱫᱚ ᱦᱟᱸᱜ ᱩᱱᱤ ᱦᱚᱲ ᱴᱷᱮᱱ ᱦᱚᱸ ᱡᱟᱱᱠᱟᱨᱤ ᱫᱚ ᱵᱟᱝ ᱦᱟᱛᱟᱣ ᱦᱩᱭ ᱠᱟᱱᱟ ᱵᱩᱪ ᱠᱮᱫᱟᱞᱤᱧ ᱱᱤᱛᱚᱜ ᱫᱚ ᱪᱮᱜ ᱪᱤᱠᱟᱹᱭ ᱦᱩᱭᱩᱜ-ᱟ ᱵᱟᱝ ᱪᱤ
ᱦᱳᱭ ᱦᱳᱭ
ᱦᱳᱭ ᱟᱪᱪᱷᱟ ᱟᱹᱞᱤᱧᱟᱜᱻ ᱡᱟᱦᱟᱸ ᱞᱮᱠᱟᱞᱤᱧ ᱵᱩᱡᱷᱟᱹᱣ ᱠᱮᱫ ᱠᱤᱱᱟ ᱛᱚ ᱵᱩᱡᱷᱟᱹᱣ ᱨᱮ ᱚᱱᱮ ᱚᱱᱠᱟ ᱮᱴᱠ ᱠᱮᱴᱚᱲᱮ ᱦᱩᱭ ᱞᱮᱱ ᱛᱟᱵᱤᱱᱟ ᱵᱩᱡᱽ ᱨᱮ ᱟᱨᱪᱮᱫ?
ᱮᱸ ᱵᱩᱡᱷᱟᱹᱣ ᱨᱮᱫᱚᱢ ᱱᱚᱣᱟ ᱡᱟᱦᱟᱸ ᱱᱤᱛᱚᱜ ᱪᱟᱞᱟᱜ ᱠᱟᱱ ᱛᱟᱞᱟᱝᱟ ᱦᱟᱸᱜ ᱠᱟᱹᱢᱤ ᱱᱚᱣᱟ ᱠᱟᱹᱢᱤ ᱪᱟᱵᱟᱜ ᱠᱟᱱ ᱛᱟᱵᱚᱱᱟ ᱱᱚᱣᱟ ᱦᱟᱸᱜ ᱠᱟᱹᱢᱤ ᱯᱩᱨᱟᱹ ᱪᱟᱵᱟ ᱜᱮᱛᱮᱫ ᱮᱠᱥᱚ ᱡᱟᱦᱟᱸ ᱢᱮᱛᱟᱜ ᱠᱟᱱ ᱮᱠᱥᱚ ᱟᱥᱤ ᱢᱤᱱᱤᱴ ᱨᱮᱱᱟᱜ ᱡᱟᱦᱟᱸ ᱚᱸᱰᱮ ᱯᱷᱨᱚᱢ ᱯᱷᱤᱞᱟᱯ ᱦᱩᱭᱩᱜ-ᱟ ᱚᱱᱚᱜ ᱯᱷᱚᱨᱚᱢ ᱯᱷᱤᱞᱟᱯ ᱠᱟᱛᱮᱫ ᱥᱟᱵᱽᱢᱤᱴ ᱠᱟᱛᱮᱫ ᱡᱟᱦᱟᱸ ᱫᱚ ᱢᱮᱴᱟᱝ ᱱᱚᱣᱟ ᱤᱭᱟᱹ ᱜᱩᱨᱩᱯ ᱨᱮᱜᱮ ᱦᱟᱸᱜ ᱞᱟᱭᱤᱵᱷ ᱦᱩᱭᱩᱜ-ᱟ ᱵᱟᱝ
ᱦᱳᱭ ᱢᱟᱱᱮ ᱚᱱᱠᱟ ᱞᱮᱠᱟ ᱟᱢ ᱡᱟᱦᱟᱸ ᱮᱭᱟᱭ ᱴᱟᱲᱟᱝ ᱚᱠ ᱛᱚ ᱟᱹᱭᱩᱵ ᱵᱮᱲᱟ ᱮᱭᱟᱭ ᱴᱟᱲᱟᱝ ᱦᱮᱸ ᱮᱭᱟᱭ ᱵᱟᱡᱟᱜ ᱚᱠᱛᱚ ᱡᱟᱦᱟᱸ ᱜᱩᱜᱩᱞ ᱢᱤᱴ ᱜᱟᱞᱚᱪ ᱦᱩᱭᱩᱜ ᱠᱟᱱᱟ ᱫᱤᱱᱟᱹᱢ ᱦᱤᱞᱳᱜ ᱜᱮ ᱱᱚᱣᱟ ᱫᱚ ᱦᱩᱭᱩᱜᱼᱟ ᱦᱳᱭᱥᱮ ᱛᱚ ᱚᱱᱟᱨᱮ ᱥᱮᱞᱮᱫ ᱛᱟᱭᱱᱚᱢ ᱟᱻ ᱚᱸᱰᱮ ᱦᱟᱸᱜ ᱜᱚᱝᱠᱮ ᱛᱟᱠᱚ ᱠᱤᱪᱷᱩ ᱜᱷᱟᱹᱲᱤᱡ ᱜᱤ ᱠᱚ ᱞᱟᱹᱭᱟ ᱚᱱᱟ ᱴᱤᱱᱤᱝ ᱴᱤᱱᱤᱝ ᱠᱚ ᱮᱢᱚᱜ-ᱟ ᱪᱮᱫ ᱚᱠᱟᱞᱮᱠᱟ ᱠᱚᱛᱮ ᱴᱨᱟᱱᱥᱠᱨᱤᱯᱥᱚᱱ ᱠᱚᱨᱟᱣ ᱦᱩᱭᱩᱜ-ᱟ ᱥᱮ ᱱᱚᱣᱟ ᱯᱩᱭᱞᱳ ᱛᱮᱫᱚ ᱱᱚᱣᱟ ᱯᱷᱳᱱ ᱮ ᱯᱷᱮᱱᱰ ᱤᱫᱤ ᱠᱟᱛᱮᱜ ᱠᱚ ᱜᱟᱞᱢᱟᱨᱟᱜ-ᱟ ᱡᱮ ᱪᱮᱫ ᱚᱱᱠᱟ ᱫᱚ ᱦᱟᱱᱮ ᱮᱴᱠᱮᱴᱚᱬᱮ ᱦᱩᱭᱩᱜ ᱠᱟᱱᱟ ᱥᱮ ᱪᱮ ᱤᱱᱟᱹ ᱛᱟᱭᱱᱚᱢ ᱩᱦ- ᱮᱸᱻ ᱠᱩᱲᱤ ᱢᱤᱱᱤᱴ ᱜᱟᱱ ᱛᱟᱭᱱᱚᱢ ᱜᱮ ᱚᱱᱟ ᱦᱚᱸ ᱴᱨᱟᱱᱥᱠᱤᱨᱤᱯᱥᱮᱱ ᱤᱫᱤ ᱠᱟᱛᱮ ᱜᱟᱯᱟᱞ ᱢᱟᱨᱟᱣ ᱠᱚ ᱮᱛᱚᱦᱚᱵᱟ ᱩᱱ ᱚᱠᱛᱚ ᱚᱸᱰᱮ ᱞᱟᱭᱤᱯᱷ ᱥᱮᱴ ᱨᱮ ᱮᱸᱻ ᱜᱩᱜᱩᱞ ᱯᱷᱳᱢ ᱱᱟᱜ ᱞᱤᱝᱠ ᱠᱚ ᱮᱢᱟ ᱟᱜ ᱚᱱᱰᱮ- ᱩᱦ ᱩᱦ ᱯᱷᱤᱞᱟᱯ ᱠᱟᱛᱮ ᱟᱫᱚ ᱚᱱᱠᱟ ᱞᱮᱠᱟ ᱢᱟᱱᱮ ᱱᱚᱣᱟ ᱫᱚ ᱡᱩᱫᱤ ᱟᱢ- ᱮᱭᱟᱭ ᱵᱟᱡᱟᱜ ᱚᱠᱛᱚ ᱵᱟᱢ ᱡᱚᱭᱮᱱ ᱞᱮᱫᱟ ᱮᱱ ᱠᱷᱟᱱ ᱛᱟᱭᱱᱚᱢ ᱛᱮᱫᱚ ᱚᱱᱟ ᱢᱤᱴᱤᱝ ᱨᱮᱫᱚ- ᱵᱟᱢ ᱡᱚᱭᱮᱱ ᱠᱚᱼᱟ ᱱᱚᱜᱼᱚᱭ ᱱᱚᱝᱠᱟᱱᱟᱜ ᱢᱤᱫᱴᱮᱱ ᱮᱸ ᱱᱤᱭᱟᱢ- ᱠᱚ ᱫᱚᱦᱚ ᱟᱠᱟᱫᱟ ᱦᱟᱸᱜ ᱛᱚ ᱚᱱᱟ ᱡᱚᱠᱷᱚᱱ ᱜᱮ- ᱦᱤᱡᱩᱜᱼᱟ ᱟᱢ ᱢᱟᱲᱟᱝ ᱨᱮ ᱡᱚᱭᱮᱱ ᱠᱟᱛᱮ ᱮᱜ ᱡᱳ ᱯᱩᱨᱟᱹ ᱮᱦᱚᱵ ᱠᱷᱚᱱ ᱢᱩ- ᱪᱮᱫᱷᱟᱣᱤᱜ ᱮᱸ ᱟᱢ ᱟᱡᱚᱢ ᱞᱟᱫᱟ ᱞᱤᱧ
ᱦᱳᱭ ᱟᱫᱚ ᱦᱟᱜ ᱠᱟᱹᱴᱤᱡ ᱞᱟᱹᱭᱮᱫ ᱛᱟᱦᱮᱱᱟ ᱱᱚᱣᱟ ᱡᱟᱦᱟ ᱯᱷᱳᱱ ᱡᱟᱦᱟ ᱱᱤᱛᱚᱜ- ᱛᱚ ᱵᱚᱱ ᱜᱟᱞᱢᱟᱨᱟᱜ ᱠᱟᱱ ᱫᱚ ᱱᱟᱣᱟ ᱫᱚ ᱛᱤᱱᱟᱹᱜ ᱦᱟᱹᱵᱤᱡ ᱦᱮᱱᱟᱜᱼᱟ ᱛᱤᱱᱟᱹᱜ ᱡᱷᱟᱹᱞ ᱦᱟᱹᱵᱤᱡ?
ᱦᱮᱥᱮ ᱱᱚᱣᱟ ᱫᱚ ᱯᱮ ᱜᱮᱞ ᱜᱚᱴᱟᱝ ᱦᱟᱵᱤᱡ ᱟᱢ ᱠᱚᱨᱟᱣ ᱞᱟᱜᱟᱣ ᱢᱮᱭᱟ ᱾
ᱯᱮ ᱜᱮᱞ ᱜᱚᱴᱟᱝ ᱦᱳᱭ ᱱᱤᱛᱚᱜ ᱦᱟᱜ ᱱᱚᱜᱼᱚᱭ ᱵᱟᱨ ᱜᱮᱞ ᱜᱚᱴᱟᱝ ᱞᱤᱧ ᱥᱮᱴᱮᱨ ᱠᱟᱫᱟ ᱦᱟᱸᱜ ᱚᱱᱟᱛᱮ ᱢᱟᱱᱮ ᱯᱮ ᱜᱮᱞ ᱯᱩᱨᱟᱹᱣ ᱞᱮᱠᱷᱟᱡ ᱜᱮ ᱚᱱᱟ ᱫᱚ ᱪᱟᱵᱟᱜᱼᱟ ᱦᱟᱜ
ᱦᱳᱭ ᱯᱮ ᱜᱮᱞ ᱯᱩᱨᱟᱹᱣ ᱞᱮᱠᱷᱟᱱ ᱟᱫᱚ ᱯᱮ ᱜᱮᱞ ᱜᱚᱴᱟᱝ ᱛᱮ ᱟᱢᱟᱜ ᱡᱩᱫᱤ- ᱮᱸᱻ ᱢᱤᱫ ᱜᱮᱞ ᱤᱫᱟᱹᱞᱮ ᱛᱟᱲᱟᱜ ᱮᱸ ᱢᱤᱫ ᱜᱮᱞ ᱤᱨᱟᱹᱞ ᱴᱤᱲᱤᱡ ᱩᱭᱩᱜ-ᱟ ᱮᱱᱠᱷᱟᱱ ᱱᱚᱣᱟ ᱴᱷᱤᱠ ᱜᱮ
ᱦᱳᱭ ᱢᱟᱱᱮ ᱚᱱᱟ ᱡᱟᱦᱟ ᱢᱤᱫ ᱥᱟᱭ ᱮᱱᱟ ᱤᱨᱟᱹᱞ- ᱡᱟᱦᱟ ᱢᱮᱱ ᱴᱟᱜ ᱚᱱᱟ ᱡᱟᱦᱟ ᱦᱳᱭ ᱤᱱᱟᱹᱜ ᱚᱱᱮ ᱡᱟᱦᱟ ᱛᱤᱱᱟᱹᱜ ᱠᱳᱞ ᱛᱮᱜᱮ ᱯᱩᱨᱟᱹ ᱦᱩᱭᱩᱜᱼᱟ ᱥᱮ
ᱦᱩᱸ
ᱟᱪᱪᱷᱟ
ᱦᱮᱸᱻ ᱟᱭᱢᱟ ᱟᱭᱢᱟ ᱥᱟᱨᱦᱟᱣ ᱱᱚᱣᱟ ᱡᱟᱱᱠᱟᱨᱤ ᱮᱢ ᱞᱟᱹᱜᱤᱫ
ᱦᱳᱭ ᱦᱳᱭ ᱟᱢ ᱦᱚᱸ ᱟᱭᱢᱟ ᱥᱟᱨᱦᱟᱣ ᱱᱚᱣᱟ ᱠᱩᱠᱞᱤ ᱫᱚᱦᱚ ᱞᱟᱜᱤᱫ
ᱦᱳᱭ ᱠᱩᱠᱞᱤ ᱢᱟ ᱫᱚᱦᱚ ᱞᱟᱹᱠᱛᱤ ᱠᱟᱱ ᱜᱮᱭᱟ ᱠᱩᱠᱞᱤ ᱵᱟᱝ ᱠᱷᱟᱱ ᱛᱮᱞᱟ ᱚᱠᱟᱨᱮ ᱵᱚᱱ ᱧᱟᱢᱟ? ᱠᱩᱠᱞᱤ ᱵᱮᱜᱚᱨ ᱛᱮᱞᱟ ᱦᱚ ᱵᱮᱠᱟᱨ ᱜᱮᱭᱟ ᱛᱮᱞᱟ ᱟᱨ ᱛᱮᱞᱟ ᱧᱟᱢ ᱠᱟᱛᱮᱫ ᱦᱚᱸ ᱠᱩᱠᱞᱤ ᱜᱮ ᱵᱟᱢ ᱵᱟᱲᱟᱭ ᱠᱟᱜᱼᱟ ᱚᱱᱟ ᱦᱚᱛᱚ ᱵᱟᱝ ᱴᱷᱤᱠᱚᱜ ᱟ ᱥᱮ
ᱮᱠᱟᱞ ᱟᱹᱰᱤ ᱡᱩᱛᱷᱟᱫ ᱜᱮ ᱱᱚᱣᱟ ᱫᱚ ᱥᱟᱹᱨᱤ ᱜᱮ ᱮᱸ ᱢᱤᱫᱴᱮᱱ ᱡᱟᱦᱟ ᱱᱟᱜ ᱜᱮ ᱟᱢ ᱵᱟᱰᱟᱭ ᱥᱟᱱᱟ ᱢᱮᱭᱟ ᱮᱱᱠᱷᱟᱱ ᱚᱱᱟ ᱪᱮᱛᱟᱱ ᱨᱮ ᱟᱢ ᱡᱩᱫᱤ ᱠᱩᱠᱞᱤ ᱵᱟᱢ ᱨᱟᱠᱟᱵ- ᱮᱱᱠᱷᱟᱱ ᱫᱚ ᱟᱫᱚ ᱚᱱᱟ ᱫᱚ ᱪᱤᱠᱟᱹᱛᱮᱢ ᱵᱟᱲᱟᱭᱟ ᱦᱳᱭ ᱥᱮ ᱡᱟᱦᱟᱱᱟᱜ ᱵᱟᱲᱟᱭ ᱞᱟᱜᱤᱫ ᱜᱮ ᱢᱚᱱᱮ ᱨᱮ ᱞᱟᱦᱟᱛᱮ ᱢᱤᱫ ᱴᱮᱱ ᱠᱩ ᱠᱞᱤ ᱦᱮᱡ ᱫᱚᱨᱠᱟᱨ ᱦᱮ ᱥᱮ ᱵᱟᱝ
ᱦᱮᱸ ᱚᱜ-ᱜ ᱪᱮᱫ ᱞᱮᱠᱟ ᱱᱤᱛᱚᱜ ᱵᱟᱨᱦᱮ ᱥᱮᱫ ᱨᱮᱜᱮ ᱦᱮᱱᱟᱜ ᱵᱮᱱᱟ ᱫᱟᱠᱟ ᱠᱚᱫᱚ ᱡᱟᱹᱱᱤᱡ ᱤᱥᱤ ᱱᱮᱱ ᱛᱟᱯᱮᱭᱟ ᱡᱟᱹᱱᱤᱡ ᱱᱤᱛᱚᱜ ᱫᱚ᱾ ᱥᱮ ᱟᱣᱨᱤ ᱤᱥᱤᱱᱚᱜ ᱛᱟᱯᱮᱭᱟ
ᱫᱟᱠᱟ ᱠᱚᱫᱚ ᱦᱟᱜ ᱚᱜ ᱚᱲᱟᱜ ᱥᱮᱪ ᱫᱚ ᱵᱟᱹᱧ ᱪᱟᱞᱟᱣ ᱟᱠᱟᱱᱟ
ᱦᱩᱸ
ᱟᱫᱚ ᱱᱚᱛᱮ ᱵᱟᱭᱨᱮ ᱥᱮ ᱨᱮᱜᱮ ᱮᱱᱟᱱ ᱨᱮ ᱦᱮᱡ ᱦᱩᱭ ᱠᱟᱱᱟ ᱮᱱᱟᱱ ᱨᱮ ᱦᱮᱡ ᱠᱟᱛᱮᱜ ᱱᱚᱛᱮ ᱨᱮᱜᱮ ᱤᱧ ᱟᱨ ᱢᱤᱫᱴᱮᱱ ᱫᱟᱫᱟ ᱵᱟᱱᱟ ᱦᱚᱲ ᱞᱤᱧ ᱦᱮᱡ ᱠᱟᱱᱟ ᱦᱟᱜ ᱛᱟᱦᱚᱞᱮ ᱱᱚᱛᱮ ᱨᱮᱜᱮ ᱦᱟᱜ ᱦᱮᱱᱟᱜ ᱟᱠᱟᱫ ᱞᱤᱧᱟᱹ ᱮᱱᱟᱝ ᱠᱷᱚᱱ ᱟᱢ ᱫᱚ ᱛᱟᱦᱚᱞᱮ ᱚᱠᱟ ᱥᱮᱫ ᱨᱮ ᱢᱮᱱᱟᱜ ᱢᱮᱭᱟ
ᱟᱱᱮ ᱛᱚ ᱟᱹᱞᱤᱧ ᱫᱚᱞᱤᱧ ᱮᱱᱟ ᱠᱷᱚᱱ ᱚᱲᱟᱜ ᱠᱷᱚᱱ ᱞᱤᱧ ᱚᱰᱩᱠ ᱠᱟᱱᱟ ᱚᱱᱛᱮ ᱟᱹᱰᱤ ᱱᱤᱥᱩᱱ ᱯᱷᱟᱸᱠᱟ ᱡᱟᱭᱜᱟᱨᱮ ᱚᱱᱠᱟ ᱥᱟᱰᱮ ᱠᱟᱱ ᱜᱮᱭᱟ ᱜᱷᱩᱨᱤᱡ ᱠᱚ ᱨᱟᱜ ᱮᱫᱟ ᱛᱟᱯᱚᱨᱮ ᱮᱴᱟᱜ ᱵᱟᱜᱽ ᱡᱩᱱᱩ ᱠᱚᱠᱚ ᱩᱰᱟᱹᱣ ᱵᱟᱲᱟᱭ ᱠᱟᱱᱟ ᱟᱭᱢᱟ ᱠᱤᱪᱷᱩ ᱧᱮ ᱧᱮᱞ ᱛᱮᱞᱤᱧ ᱜᱟᱞᱢᱟᱨᱟᱜ ᱠᱟᱱᱟ ᱟᱹᱰᱤ ᱯᱷᱟᱨᱟᱠ ᱛᱮ ᱜᱟᱹᱰᱤ ᱠᱚ ᱪᱟᱞᱟᱜ ᱠᱟᱱ ᱜᱮᱭᱟ᱾ ᱚᱱᱟ ᱛᱟᱞᱟᱨᱮᱭᱟᱜ ᱢᱤᱫᱴᱟᱝ ᱟᱹᱰᱤ ᱪᱮᱦᱨᱟ ᱢᱤᱫᱴᱟᱝ ᱡᱟᱭᱜᱟ ᱞᱤᱧ ᱧᱟᱢ ᱟᱠᱟᱫᱟ ᱫᱩᱲᱩᱵ ᱴᱷᱟᱶ ᱡᱟᱦᱟᱸ ᱫᱚᱠᱚ ᱢᱮᱛᱟᱜ ᱠᱟᱱ ᱟᱹᱰᱤ ᱪᱮᱦᱨᱟ ᱟᱹᱭᱠᱟᱹᱜ ᱠᱟᱱᱟ ᱢᱟᱱᱮ ᱦᱚᱭ ᱦᱚᱸ ᱵᱟᱡᱟᱜ ᱠᱟᱱᱟ ᱦᱟᱹᱱᱤ ᱱᱩᱭᱟᱜ ᱨᱟᱻᱨᱟᱜ ᱠᱚ ᱟᱸᱡᱚᱢᱚᱜ ᱠᱟᱱᱟ᱾ ᱥᱟᱶᱛᱮ ᱥᱩᱨ ᱨᱮ ᱜᱟᱰᱟ ᱟᱹᱛᱩᱜ ᱠᱟᱱᱟ ᱚᱱᱟ ᱟᱸᱡᱚᱢᱚᱜ ᱠᱟᱱᱟ ᱟᱨᱦᱚᱸ ᱦᱚᱨ ᱛᱮᱦᱚᱸ ᱜᱟᱹᱰᱤ ᱪᱟᱞᱟᱜ ᱠᱟᱱᱟ ᱚᱱᱟ ᱦᱚᱸ ᱟᱸᱡᱚᱢᱚᱜ ᱠᱟᱱᱟ ᱡᱚᱛᱚ ᱠᱷᱚᱱ ᱵᱮᱥᱴ ᱚᱠᱛᱚ ᱟᱹᱰᱤ ᱵᱷᱟᱹᱜᱤ ᱚᱠᱛᱚᱨᱮ ᱢᱟᱱᱮ ᱟᱹᱰᱤ ᱵᱷᱟᱹᱜᱤ ᱡᱟᱭᱜᱟ ᱨᱮᱞᱤᱧ ᱫᱩᱲᱩᱵ ᱟᱠᱟᱱᱟ᱾
ᱤᱧ ᱦᱳᱭ ᱢᱟᱱᱮ ᱥᱟᱹᱨᱤᱜᱮ ᱢᱤᱫᱴᱤᱱ ᱟᱵᱚ ᱟᱹᱛᱩ ᱫᱤᱥᱚᱢ ᱨᱮᱫᱚ ᱥᱟᱨᱤ ᱜᱮ ᱱᱚᱣᱟ ᱛᱤᱱᱟᱹᱜ ᱢᱚᱸᱡᱽ ᱵᱩᱡᱷᱟᱹᱜᱼᱟ ᱦᱮᱸᱥᱮ
ᱦᱳᱭ
ᱪᱮᱸᱬᱮ ᱪᱩᱯᱲᱤᱫ ᱠᱚ ᱟᱨᱟᱜ ᱮᱢ ᱟᱸᱡᱚᱢᱟ ᱱᱚᱝᱠᱟ ᱨᱮᱭᱟᱲ ᱦᱚᱭ ᱛᱟᱯᱚᱨᱮ ᱚᱱᱠᱟ ᱢᱟᱱᱮ ᱟᱹᱰᱤ ᱢᱤᱫᱴᱮᱱ ᱢᱚᱱᱮ ᱡᱤᱣᱤ ᱟᱹᱰᱤ ᱥᱟᱹᱱᱛᱤ ᱜᱮ ᱵᱩᱡᱷᱟᱹᱜᱼᱟ ᱮᱱᱠᱷᱟᱱ ᱱᱮᱛᱟᱨ ᱢᱟ ᱵᱟᱡᱟᱨ ᱥᱟᱦᱟᱨ ᱛᱟᱦᱮᱱ ᱦᱩᱭᱩᱜ ᱠᱟᱱᱟ᱾ ᱵᱚᱫᱟᱨ ᱫᱤᱱ ᱛᱟᱭᱚᱢ ᱚᱲᱟᱜ ᱦᱩᱭᱮᱱᱟ ᱡᱮ ᱟᱹᱰᱤ ᱜᱮ ᱱᱟᱯᱟᱭ ᱠᱟᱱᱟ ᱡᱟᱱᱟᱢ ᱫᱤᱥᱚᱢ ᱱᱚᱸᱰᱮ ᱜᱮ ᱛᱤᱱᱟᱹᱜ ᱥᱚᱨᱮᱥᱟ ᱠᱟᱛᱷᱟ ᱫᱚ ᱴᱷᱤᱠ ᱜᱮᱠᱚ ᱢᱮᱱ ᱟᱠᱟᱫᱟ ᱵᱟᱝ
ᱠᱟᱛᱷᱟ ᱫᱚ ᱢᱮᱱ ᱜᱟᱱᱚᱜᱼᱟ, ᱯᱟᱹᱦᱤᱞ ᱦᱟᱯᱲᱟᱢ ᱠᱚᱫᱚ ᱡᱟᱦᱟᱱ ᱠᱟᱛᱷᱟ ᱜᱮᱠᱚ ᱞᱟᱹᱭᱮᱫ ᱛᱟᱦᱮᱱᱟ ᱩᱱ ᱵᱤᱫᱟᱹᱞ ᱨᱮᱱᱟᱜ ᱠᱟᱛᱷᱟ ᱠᱚᱫᱚ ᱟᱹᱰᱤ ᱡᱚᱛᱷᱟᱛ ᱠᱟᱛᱷᱟ ᱠᱚ ᱞᱟᱹᱭᱮᱫ ᱛᱟᱦᱮᱱᱟ ᱱᱤᱛᱚᱜ ᱟᱵᱚ ᱡᱟᱦᱟᱸ ᱡᱩᱜᱽ ᱨᱮ ᱦᱮᱱᱟᱜ ᱵᱚᱱᱟ ᱱᱤᱛᱚᱜ ᱫᱚ ᱦᱚᱭᱛᱚ ᱟᱹᱰᱤ ᱱᱟᱣᱟ ᱱᱟᱣᱟ ᱡᱤᱱᱤᱥ ᱱᱟᱣᱟ ᱱᱟᱤᱥ ᱥᱤᱱ ᱠᱚᱵᱚᱱ ᱧᱮᱞ ᱮᱫᱟ ᱥᱮ ᱱᱟᱣᱟ ᱱᱟᱣᱟ ᱡᱤᱱᱤᱥ ᱠᱚ ᱚᱰᱚᱠ ᱫᱟ ᱚᱱᱟ ᱤᱭᱟᱹᱛᱮ ᱢᱮᱱᱫᱟᱠᱚ ᱯᱟᱹᱦᱤᱞ ᱦᱟᱲᱟᱢ ᱠᱚᱣᱟᱜ ᱠᱟᱛᱷᱟ ᱫᱚ ᱢᱟᱱᱮ ᱩᱱᱠᱩ ᱫᱚ ᱮᱢᱱᱤ ᱠᱚ ᱞᱟᱹᱭ ᱟᱠᱟᱫᱟ ᱢᱮᱱᱠᱷᱟᱱ ᱚᱱᱠᱟ ᱫᱚ ᱵᱟᱝ ᱩᱱᱠᱩᱣᱟᱜ ᱡᱩᱫᱤ ᱠᱟᱛᱷᱟ ᱡᱩᱫᱤ ᱵᱚᱱ ᱫᱤᱥᱟᱹ ᱵᱟᱲᱟ ᱛᱩᱞᱟᱹᱡᱚᱠᱷᱟ ᱵᱟᱲᱟᱭᱟᱵᱚᱱ ᱥᱮ ᱩᱱᱠᱩᱣᱟᱜ ᱠᱟᱛᱷᱟ ᱦᱚᱸ ᱟᱹᱰᱤ ᱢᱟᱱᱮ ᱡᱚᱛ ᱡᱚᱛᱷᱟᱛ ᱮᱠᱫᱚᱢ ᱡᱚᱛᱷᱟᱛ ᱠᱷᱚᱱ ᱠᱟᱹᱴᱤᱡ ᱦᱚᱸ ᱵᱟᱝ ᱦᱟᱱᱛᱮ ᱱᱟᱱᱛᱮ ᱛᱟᱠᱚᱣᱟ ᱠᱟᱛᱷᱟ ᱠᱚ ᱤᱱᱟᱹᱜ ᱛᱮ ᱛᱷᱩᱛᱤ ᱠᱟᱛᱷᱟ ᱦᱩᱭᱩᱜ ᱤᱱᱟᱹᱜ ᱛᱮ ᱡᱟᱦᱟᱱᱟᱜ ᱜᱟᱞᱢᱟᱨᱟᱣ ᱦᱩᱭᱩᱜ ᱥᱮ ᱞᱟᱸᱫᱟ ᱠᱟᱛᱷᱟ ᱦᱩᱭᱩᱜ ᱡᱟᱦᱟᱱᱟᱜ ᱠᱩᱫᱩᱢ ᱠᱟᱹᱦᱱᱤ ᱠᱚ ᱮᱠᱫᱚᱢ ᱡᱚᱛᱷᱟᱛ ᱡᱚᱛᱷᱟᱛ ᱛᱟᱠᱚᱣᱟ
ᱦᱮᱸ ᱛᱚ ᱥᱟᱹᱨᱤ ᱜᱮ ᱢᱟᱱᱮ ᱯᱟᱹᱦᱤᱞ ᱦᱟᱯᱲᱟᱢ ᱠᱚᱣᱟᱜ ᱡᱟᱦᱟᱸ ᱞᱮᱠᱟ ᱠᱟᱛᱷᱟ ᱥᱮ ᱡᱟᱦᱟᱸᱮ ᱞᱮᱠᱟ ᱩᱱᱠᱩᱣᱟᱜ ᱠᱟᱹᱢᱤ ᱦᱚᱨᱟ ᱚᱱᱟ ᱠᱚᱢ ᱧᱮᱞ ᱞᱮᱠᱷᱟᱱ ᱥᱟᱹᱨᱜᱤᱮ ᱦᱟᱻᱦᱟᱻᱲᱟᱜ ᱠᱚᱢ ᱵᱩᱡᱷᱟᱹᱣᱟ ᱟᱨ ᱮ ᱩᱱᱠᱩᱣᱟᱜ ᱠᱟᱛᱷᱟ ᱨᱮᱱᱟᱜ ᱢᱟᱱᱮ ᱚᱱᱠᱟᱱ ᱠᱟᱛᱷᱟ ᱠᱚ ᱨᱚᱲ ᱛᱟᱦᱮᱸᱫ ᱥᱮ ᱚᱱᱟᱢ ᱟᱸᱡᱚᱢ ᱞᱮᱠᱷᱟᱱ ᱟᱢ ᱟᱨᱚ ᱱᱚᱣᱟ ᱥᱟᱶ ᱛᱩᱞᱩᱡ ᱚᱠᱟ ᱞᱮᱠᱟᱨᱮ ᱱᱚᱝᱠᱟ ᱱᱩᱠᱩᱣᱟᱜ ᱢᱟᱱᱮ ᱟᱵᱚ ᱠᱷᱚᱱ ᱦᱚᱸ ᱱᱮᱛᱟᱨ ᱢᱟ ᱤᱱᱜᱟ. ᱜ ᱱᱮᱛᱟᱨ ᱢᱟ ᱟᱹᱰᱤ ᱞᱮᱠᱟᱱ ᱢᱟᱱᱮ ᱰᱮᱵᱷᱞᱚᱯ ᱟᱠᱟᱱ ᱛᱟᱵᱚᱱᱟ ᱩᱛᱱᱟᱹᱣ ᱟᱠᱟᱱ ᱛᱟᱵᱚᱱᱟ ᱛᱚ ᱟᱭᱢᱟ ᱞᱮᱠᱟ ᱱᱚᱱᱠᱟ ᱵᱟᱲᱟᱭ ᱫᱟᱲᱮᱜ ᱠᱟᱱᱟ, ᱢᱮᱱᱠᱷᱟᱱ ᱤᱱᱛᱮ ᱨᱮᱦᱚᱸ ᱯᱟᱹᱦᱤᱞ ᱦᱚᱲ ᱫᱚᱠᱚ ᱵᱟᱲᱟᱭ ᱠᱟᱱ ᱛᱟᱦᱮᱱ ᱜᱮᱭᱟ ᱫᱷᱟᱹᱨᱛᱤ ᱫᱚ ᱟᱹᱪᱩᱨᱚᱜ ᱠᱟᱱᱟ ᱢᱮᱱᱛᱮ ᱱᱮᱛᱟᱨ ᱦᱚᱸ ᱟᱵᱚ ᱥᱮᱴᱮᱞᱟᱭᱤᱴ ᱠᱚ ᱢᱮᱱᱟᱜ ᱟᱠᱟᱫᱟ ᱥᱮ ᱨᱳᱠᱳᱢ ᱱᱚᱶᱟ ᱟᱵᱚ ᱱᱚᱶᱟ ᱫᱷᱟᱹᱨᱛᱤ ᱨᱮ ᱛᱟᱦᱮᱸ ᱠᱟᱛᱮ ᱢᱟ ᱵᱟᱵᱚᱱ ᱵᱩᱡᱽ ᱫᱟᱲᱮᱭᱟᱜ ᱠᱟᱱᱟ ᱡᱮ ᱫᱷᱟᱹᱨᱛᱤ ᱫᱚ ᱟᱹᱪᱩᱨᱚᱜ ᱠᱟᱱᱟ ᱮᱱᱠᱷᱟᱱ ᱩᱱᱠᱩ ᱫᱚ ᱚᱠᱟ ᱞᱮᱠᱟ ᱨᱮᱠᱚ ᱵᱟᱰᱟᱭ ᱛᱤᱜᱩᱱ ᱞᱮᱜ-ᱟ ᱡᱮ ᱵᱟᱝ ᱜᱮ ᱟᱹᱪᱩᱨᱚᱜ ᱠᱟᱱᱟ ᱢᱮᱱᱛᱮ ᱦᱮᱸᱥᱮ
ᱚᱱᱟ ᱠᱷᱚᱱ ᱦᱚᱸ ᱢᱟᱨᱟᱝ ᱡᱤᱱᱤᱥ ᱟᱨᱚ ᱱᱚᱰᱮᱜ ᱠᱟᱱᱟ ᱡᱟᱦᱟᱸ ᱫᱚ ᱦᱟᱸᱜ ᱟᱵᱚ ᱥᱮᱛᱟᱜ ᱵᱮᱲᱟᱟᱨᱮ ᱵᱮᱨᱮᱫ ᱠᱟᱛᱮᱫ ᱟᱵᱚᱨᱮᱱ ᱜᱚᱜᱚ ᱛᱟᱠᱚ ᱥᱮ ᱵᱩᱲᱤ ᱛᱟᱠᱚ ᱡᱟᱦᱟᱸ ᱠᱚ ᱞᱩᱰᱟᱹᱭ ᱫᱚ ᱦᱟᱸᱜ ᱚᱱᱟ ᱦᱚᱸ ᱱᱚᱝᱠᱟ ᱜᱮᱠᱚ ᱞᱟᱹᱭᱟ ᱞᱟᱹᱭ ᱠᱚ ᱚᱱᱟ ᱫᱚ ᱡᱟᱦᱟᱸ ᱟᱵᱚ ᱪᱟᱸᱫᱚ ᱥᱮ ᱡᱟᱦᱟᱸ ᱫᱷᱟᱹᱨᱛᱤ ᱧᱩᱛᱩᱢ ᱛᱮᱠᱚ ᱞᱩᱸᱰᱟᱹᱭᱟ ᱫᱷᱟᱹᱨᱛᱤ ᱚᱠᱟ ᱞᱮᱠᱟ ᱟᱹᱪᱩᱨᱚᱜ ᱠᱟᱱᱟ ᱚᱱᱟ ᱦᱤᱥᱟᱹᱵ ᱛᱮᱠᱚ ᱞᱩᱸᱰᱟᱹᱭᱟ ᱢᱟᱱᱮ ᱚᱸᱰᱮ ᱵᱚᱱ ᱡᱚᱫᱤ ᱵᱚᱱ ᱪᱤᱱᱛᱟᱹ ᱵᱷᱟᱵᱱᱟᱭᱟ ᱛᱟᱦᱚᱞᱮ ᱩᱱᱟᱹᱜ ᱫᱤᱱ ᱨᱮ ᱚᱠᱚᱭ ᱴᱟᱜ ᱦᱟᱯᱲᱟᱢ ᱪᱚᱝ ᱥᱮ ᱚᱠᱚᱭᱴᱟᱜ ᱢᱟᱹᱱᱢᱤ ᱪᱚᱝ ᱱᱚᱣᱟ ᱡᱤᱱᱤᱥᱮ ᱵᱩᱡᱽ ᱫᱟᱨᱟᱢ ᱞᱮᱫᱟ ᱚᱱᱟ ᱦᱚᱸ ᱪᱤᱠᱟᱹ ᱠᱟᱛᱮᱜ ᱱᱚᱰᱮ ᱟᱵᱚ ᱢᱟᱱᱮ ᱠᱟᱹᱴᱤᱡ ᱵᱚᱱ ᱪᱤᱱᱛᱟᱹ ᱵᱟᱲᱟ ᱞᱮᱠᱷᱟᱱ ᱛᱤᱱᱟᱹᱜ ᱦᱟᱦᱟᱲᱟᱜ ᱡᱤᱱᱤᱥ ᱡᱟᱦᱟᱸ ᱞᱩᱸᱰᱟᱹ ᱡᱤᱱᱤᱥ ᱫᱷᱟᱹᱵᱛᱤ ᱪᱮᱫ ᱞᱮᱠᱟ ᱟᱹᱪᱩᱨ ᱵᱚᱱᱟ ᱚᱱᱟ ᱦᱤᱥᱟᱹᱵ ᱛᱮᱵᱚᱱ ᱞᱩᱸᱰᱟᱹᱭᱟ
ᱦᱩᱸ ᱥᱟᱹᱨᱤ ᱜᱮ ᱱᱚᱣᱟ ᱫᱚ ᱦᱟᱦᱟᱲᱟᱜ ᱡᱤᱱᱤᱥ ᱠᱟᱱ ᱜᱮᱭᱟ ᱟᱵᱚᱣᱟᱜ ᱟᱹᱰᱤ ᱜᱟᱱ ᱜᱮ ᱢᱤᱞ ᱢᱮᱱᱟᱜ ᱟᱠᱟᱫ ᱛᱟᱵᱚᱱᱟ ᱛᱟᱨᱯᱚᱨᱮ ᱦᱩᱭᱩᱜ ᱠᱟᱱᱟ ᱟᱵᱚ ᱫᱚ ᱦᱩᱭᱩᱜ ᱠᱟᱱᱟ ᱚᱱᱠᱟ ᱞᱮᱠᱟ ᱟᱵᱚᱣᱟᱜ ᱵᱚᱸᱜᱟ ᱵᱩᱨᱩ ᱦᱚᱸ ᱤᱧᱫᱩᱧ ᱧᱮᱞᱟ ᱥᱮ
ᱚᱱᱠᱟ ᱞᱮᱠᱟ ᱟᱵᱚ ᱫᱚᱵᱚᱱ ᱦᱩᱭᱩᱜ ᱠᱟᱱᱟ ᱚᱱᱠᱟ ᱢᱩᱨᱛᱤ ᱫᱚ ᱵᱟᱵᱚᱱ ᱯᱩᱡᱟᱹᱭᱟ ᱟᱵᱚ ᱫᱚ ᱯᱚᱨᱠᱨᱤᱛᱤ ᱵᱚᱱ ᱯᱩᱡᱟᱹᱭᱟ ᱥᱮ ᱚᱱᱠᱟ ᱞᱮᱠᱟ ᱡᱟᱦᱟᱸ ᱨᱮᱜᱮ ᱥᱤᱡᱩᱱᱤᱭᱟᱜ ᱫᱟᱲᱮ ᱵᱚᱱ ᱛᱮᱵᱟᱜ ᱧᱚᱝ ᱛᱟ. ᱭᱟ ᱛᱚ ᱚᱸᱰᱮ ᱜᱮᱵᱚᱱ ᱟᱵᱚ ᱫᱚᱵᱚᱱ ᱵᱚᱸᱜᱟ ᱵᱩᱨᱩ ᱣᱟᱜᱼᱟ ᱦ ᱮᱢᱟᱱ ᱦᱩᱭ ᱮᱱᱟ ᱫᱟᱨᱮ ᱫᱷᱤᱨᱤ ᱥᱮ ᱵᱩᱨᱩ ᱱᱚᱜ ᱱᱚᱶᱟ ᱠᱚ ᱟᱵᱚ ᱫᱚᱵᱚᱱ ᱵᱚᱸᱜᱟ ᱵᱩᱨᱩ ᱣᱟᱜ-ᱟ
ᱦᱮᱸ ᱟᱨᱦᱚᱸ ᱵᱚᱱ ᱧᱮᱞ ᱟᱠᱟᱫ ᱜᱮᱭᱟ ᱡᱟᱦᱟᱸᱭ ᱫᱚᱠᱚ ᱢᱮᱛᱟᱜ ᱠᱟᱱ ᱨᱩᱢ ᱵᱚᱸᱜᱟ ᱵᱚᱱ ᱟᱬᱜᱚ ᱠᱚ ᱜᱮᱭᱟ ᱩᱱ ᱩᱢ ᱦᱚᱸ ᱛᱚ ᱟᱹᱰᱤ ᱦᱟᱦᱟᱲᱟᱜ ᱡᱤᱱᱤᱥ ᱚᱸᱰᱮ ᱦᱚᱸ ᱟᱹᱰᱤ ᱜᱟᱱ ᱱᱤᱭᱚᱢ ᱢᱮᱱᱟᱜᱼᱟ ᱦᱳᱭᱛᱳ ᱩᱱᱟᱹᱜ ᱵᱟᱹᱞᱤᱧ ᱵᱟᱲᱟᱭᱟ ᱢᱮᱱᱠᱷᱟᱱ ᱦᱚᱦᱚ ᱟᱠᱚᱣᱟ ᱠᱚ ᱧᱩᱛᱩᱢ ᱧᱩᱢ ᱠᱟᱛᱮᱜ ᱱᱩᱭᱴᱟᱜ ᱵᱚᱸᱜᱟᱭ ᱦᱤᱡᱩᱜ ᱟᱭ ᱩᱱᱤ ᱟᱨᱦᱚᱸᱭ ᱞᱟᱹᱭᱟ ᱱᱚᱶᱟ ᱵᱟᱹᱲᱤᱡ ᱟᱠᱟᱱᱟ ᱥᱮ ᱱᱚᱶᱟ ᱴᱷᱤᱠ ᱜᱮᱭᱟ ᱚᱠᱟᱴᱟᱜ ᱪᱮᱫ ᱞᱮᱠᱟ ᱞᱮᱠᱷᱟᱱ ᱠᱟᱹᱜᱼᱟ ᱵᱟᱝ ᱪᱤᱠᱟᱹᱜᱼᱟ ᱚᱱᱟ ᱦᱚᱸ ᱢᱟᱱᱮ ᱵᱚᱸᱜᱟ ᱵᱳᱩᱨᱩ ᱥᱟᱞᱟᱜ ᱵᱚᱱ ᱜᱟᱯᱟᱞᱢᱟᱨᱟᱣ ᱫᱟᱲᱮᱭᱟᱜᱼᱟ ᱟᱵᱚ ᱢᱟᱹᱱᱢᱤ ᱚᱱᱟᱦᱚᱸ ᱢᱤᱫᱴᱟᱝ ᱢᱟᱹᱱᱢᱤ ᱫᱟᱨᱟᱭ ᱛᱮ ᱚᱱᱟ ᱦᱚᱸ ᱢᱤᱫᱴᱟᱝ ᱟᱹᱰᱤ ᱦᱟᱦᱟᱲᱟᱜ ᱡᱤᱱᱤᱥ ᱛᱤᱱᱟᱹᱜ ᱦᱟᱦᱟᱲᱟᱜ ᱡᱤᱱᱤᱥ ᱠᱟᱹᱴᱤᱡ ᱧᱮᱞ ᱵᱟᱲᱟ ᱟᱠᱟᱫ ᱠᱚᱣᱟᱵᱮᱱ ᱚᱱᱠᱟ ᱨᱩᱢ ᱵᱟᱲᱟᱜ
ᱦᱚᱭ ᱦᱩᱭ ᱟᱠᱟᱱᱟ ᱚᱱᱠᱟ ᱞᱮᱠᱟᱧ ᱢᱮᱱᱟ ᱡᱮ ᱟᱞᱮ ᱟ... ᱹᱛᱩ ᱨᱮᱢᱟ ᱚᱱᱠᱟ ᱵᱟᱦᱟ ᱥᱚᱦᱨᱟᱹᱭ ᱠᱚ...... ᱠᱚᱨᱮ ᱦᱟᱸᱜ ᱵᱟᱠᱚ ᱩᱰᱩᱢᱚᱜᱼᱟ ᱮᱱᱠᱷᱟᱱ ᱮᱴᱟᱜ ᱟᱹᱛᱩᱳ ᱠᱚᱨᱮ ᱧᱮᱞ ᱵᱟᱲᱟ ᱦᱩᱭ ᱟᱠᱟᱱᱟ ᱥᱮ ᱚᱲᱟᱜ ᱨᱮ ᱡᱚᱠᱷᱚᱱ ᱵᱚᱸᱜᱟ ᱵᱩᱨᱩ ᱦᱩᱭ ᱚᱱᱮ
ᱦᱩᱭ ᱠᱟᱱᱟ ᱡᱚᱱᱮ ᱮᱢᱚᱱ ᱮᱢᱚᱱ ᱠᱟᱛᱷᱟ ᱠᱚ ᱞᱟᱹᱭᱟ ᱥᱟᱹᱨᱤᱜᱮ ᱟᱹᱰᱤ ᱡᱚᱛᱷᱟᱛ ᱡᱚᱛᱷᱟᱛ ᱠᱟᱛᱷᱟ ᱠᱚ ᱨᱚᱲᱟ ᱢᱚᱱᱮ ᱦᱩᱭᱩᱜᱼᱟ ᱵᱟᱝ
ᱛᱚᱠᱷᱚᱱ ᱫᱚ ᱢᱟᱱᱮ